ᱦᱮᱸ ᱞᱟᱹᱭ ᱢᱮ,
ᱦᱮᱸᱞᱮᱢᱮ ᱪᱮᱫ ᱮᱢ ᱪᱤᱠᱳᱭᱟ ᱫᱟ, ᱦᱮᱸ
ᱟᱢ
ᱦᱮᱸ ᱞᱟᱹᱢᱮ ᱪᱮᱫ ᱮᱢ ᱪᱤᱠᱟᱸᱭ ᱫᱟ ᱟᱡᱚᱢ ᱫᱟᱹᱧ,
ᱚ ᱟᱢᱟᱜ ᱨᱚᱲ ᱵᱟᱝ ᱟᱸᱡᱚᱢᱚᱜ ᱠᱟᱱᱟ᱾
ᱟᱢ
ᱦᱮᱸ ᱱᱤᱛᱚᱜ ᱫᱩᱧ ᱟᱸᱡᱚᱢ ᱮᱟ ᱴᱷᱤᱠ ᱜᱮᱭᱟ ᱞᱟᱹᱭ ᱵᱤᱱ ᱪᱮᱫ ᱠᱚᱢ ᱪᱤᱠᱟᱹᱭᱮᱫᱟ,
ᱞᱮᱭᱫᱤᱧ ᱪᱮᱫ ᱵᱟᱝ ᱟᱢ
ᱤᱧ ᱫᱚ ᱱᱚᱜ ᱚᱭ ᱫᱩᱲᱩᱵ ᱟᱠᱟᱱᱟᱹᱧ ᱪᱫᱽ ᱪᱮᱛᱟᱱ ᱨᱤᱧ ᱫᱩᱲᱩᱵ ᱵᱟᱲᱟ ᱟᱠᱟᱱᱟ ᱱᱤᱛᱚᱜ ᱫᱚ,
ᱚ ᱛᱟᱦᱚᱞᱮ ᱦᱚᱞᱟ ᱪᱮᱫ ᱞᱮᱠᱟᱭ ᱫᱟᱜ ᱠᱮᱫᱟ ᱮᱱᱛᱮ?
ᱦᱚᱜᱭᱛᱚ ᱱᱟᱯᱟᱭ ᱜᱮ ᱨᱚᱲᱟ ᱟᱡᱚᱢᱚᱜ ᱠᱟᱱᱟ ᱫᱟᱜ ᱫᱚ ᱱᱚᱛᱮ ᱟᱹᱰᱤ ᱡᱳᱨᱮ ᱫᱟᱜ ᱠᱮᱫᱟ ᱦᱚᱞᱟ ᱫᱟᱜ ᱠᱮᱫᱟᱭ ᱟᱨ ᱚ ᱱᱟᱥᱮ ᱞᱚᱦᱚᱫ ᱟᱠᱟᱱᱟ ᱤᱡᱮ ᱠᱚ ᱟᱫᱚ ᱦᱜ ᱡᱟᱢᱯᱮᱱ ᱠᱚ, ᱪᱮᱛᱟᱱ ᱨᱤᱧ ᱛᱟᱥᱮ ᱞᱮᱼᱟ ᱟᱫᱚ ᱦᱟᱸᱜ ᱞᱚᱦᱚᱫ ᱠᱟᱱᱟ ᱟᱨ ᱚᱨᱫᱷᱮᱠ ᱠᱚᱫᱚ ᱚᱴᱟᱝ ᱠᱟᱱᱟ, ᱭᱤᱭᱟᱹ ᱥᱮᱫ ᱵᱟᱭᱨᱮ ᱥᱮᱫ ᱪᱷᱟᱛ ᱪᱮᱛᱟᱱᱨᱤᱧ ᱛᱟᱥᱮ ᱞᱟᱜᱼᱟ ᱛᱚ ᱦᱲᱤᱧ ᱠᱟᱹᱫ ᱟᱹᱧ ᱦᱟᱸᱜ, ᱟᱫᱚ
ᱚ
ᱚᱱᱟᱛᱮᱧ ᱪᱷᱟᱸᱫᱪᱮᱛᱟᱱ ᱨᱮᱧ ᱫᱮᱡ ᱠᱟᱛᱮᱧ ᱠᱚᱭᱚᱜ ᱟᱠᱟᱜᱼᱟ ᱱᱚᱠᱟᱥᱮᱫ ᱚᱴᱟᱝ ᱪᱟᱞᱟᱣ ᱱᱟ ᱚᱨᱫᱷᱮᱠ
ᱟᱨ ᱦᱚᱞᱟ ᱫᱚ ᱫᱟᱜ ᱥᱩᱚᱢᱚᱭ ᱫᱚ ᱥᱩᱫᱩ ᱦᱚᱭ ᱟᱠᱟᱫᱟᱭ, ᱵᱟᱝ ᱵᱩᱡ ᱟᱠᱟᱱᱟ ᱡᱮ ᱡᱟᱦᱟᱸᱭ ᱵᱷᱤᱛᱤ ᱚᱲᱟᱜ ᱵᱷᱤᱛᱤᱨ ᱨᱮ ᱛᱟᱦᱮᱱ ᱦᱚᱲ ᱫᱚ ᱵᱟᱢ ᱵᱩᱡ ᱫᱟᱲᱮᱭᱟᱜᱼᱟ ᱡᱮ ᱫᱟᱜ ᱠᱟᱱᱟ,
ᱦᱮᱸ ᱚᱱᱟ ᱢᱟ ᱠᱟᱛᱷᱟ ᱟᱨᱚ ᱵᱤᱥᱮᱥ ᱠᱚᱨᱮ ᱟᱵᱚ ᱫᱚ ᱚᱱᱟ ᱯᱟᱟᱠᱟ ᱚᱲᱟᱜ ᱠᱟᱱᱟ ᱛᱚ ᱟᱫᱚ ᱯᱟᱠᱟ ᱚᱲᱟᱜ ᱫᱚ ᱪᱤᱠᱟᱜ ᱠᱟᱱᱟ ᱫᱟᱜ ᱦᱚᱸ ᱵᱟᱢ ᱥᱟᱰᱮᱭᱟ ᱪ ᱯᱟᱠᱟ ᱚᱲᱟᱜ ᱫᱚ ᱫᱟᱜ᱾ ᱵᱟᱝ ᱥᱟᱰᱮᱭᱟ ᱥᱮ ᱟᱫᱚ ᱴᱤᱧ ᱚᱲᱟᱜ ᱥᱮ ᱟᱨᱚ ᱮᱢᱟᱱ ᱮᱞᱵᱮᱥᱴᱟᱨ ᱚᱲᱟᱜ ᱚᱱᱟ ᱠᱚ ᱪᱤᱠᱟᱹᱜᱼᱟ ᱢᱤᱫᱴᱟᱝ ᱢᱤᱫᱴᱟᱝ ᱥᱟᱰᱮ ᱦᱤᱡᱩᱜᱼᱟ ᱫᱟᱜ ᱨᱮᱱᱟᱜ ᱦᱮᱸ ᱚᱱᱟ ᱪᱟᱞ ᱨᱮ, ᱫᱟᱜ ᱡᱚᱨᱚ ᱞᱮᱱᱠᱷᱟᱱ ᱥᱟᱰᱮᱭᱟ ᱥᱮ, ᱱᱚᱜ ᱚᱱᱟ ᱨᱮᱫᱚ ᱵᱟᱝ ᱥᱟᱰᱮ ᱠᱟᱱᱟ ᱵᱟᱝ ᱥᱮ
ᱡᱮᱢᱚᱱ ᱱᱚᱣᱟ ᱫᱚ ᱪᱮᱫ ᱠᱟ ᱥᱤᱫᱷᱩ ᱦᱚᱭ ᱛᱮᱫ ᱥᱟᱰᱮᱢ ᱟᱸᱡᱚᱢᱟ ᱚᱱᱟ ᱫᱟᱨᱮ ᱠᱚᱫᱚ ᱮᱢᱱᱤ ᱛᱮᱜᱮᱚ ᱦᱚᱳᱭ ᱞᱟᱲᱟᱜ ᱜᱮᱭᱟ ᱵᱟᱢ ᱵᱩ ᱫᱟᱲᱮᱭᱟᱜᱼᱟ,
ᱦᱳᱭ ᱦᱳᱭ ᱦᱳᱭ
ᱤᱧᱦ ᱚᱞᱟ ᱚᱱᱠᱟᱟᱜᱮ ᱟᱫᱚ ᱤᱧ ᱫᱚ ᱚᱱᱛᱮ ᱵᱟᱨᱦᱮᱧ ᱩᱰᱩᱠ ᱞᱮᱱᱛᱮ, ᱧᱮᱞ ᱫᱟᱹᱧ ᱦᱟᱯᱮ ᱫᱚᱢᱮ ᱦᱚᱭᱮᱫᱟ ᱥᱮ ᱦᱟᱯᱮ ᱩᱰᱩ ᱞᱮᱱ ᱚᱱᱟ ᱠᱷᱟᱹᱛᱤᱨ ᱟᱢ ᱯᱮᱧ ᱠᱚ ᱠᱷᱳᱲ ᱟᱠᱟᱫᱟ, ᱟᱨ ᱵᱟᱠᱷᱟᱡ ᱫᱚ ᱤᱢᱳ ᱚᱸᱰᱮ ᱜᱮ ᱛᱟᱦᱮᱸ ᱠᱚᱜ
ᱚ ᱦᱮᱸᱛᱚ ᱛᱟᱦᱚᱞᱮ ᱟᱪᱪᱷᱟ ᱛᱮᱦᱮᱧ ᱫᱚ ᱚᱠᱟ ᱥᱮᱫ ᱮᱢ ᱪᱟᱞᱟᱜ ᱞᱟᱹᱜᱤᱫ?
ᱤᱧ ᱫᱚ ᱚᱱᱠᱟ ᱫᱚ ᱚᱠᱟ ᱥᱮᱫ ᱦᱚᱸ ᱵᱟᱹᱧ ᱪᱟᱞᱟᱜᱼᱟ ᱪᱚ ᱵᱚᱱ ᱪᱟᱞᱟᱜᱼᱟ
ᱪᱟᱞᱟᱣ ᱛᱚ ᱪᱟᱞᱟᱣ ᱜᱮ ᱞᱟᱹᱭ ᱦᱩᱭᱩᱜ ᱠᱟᱱᱟ ᱚᱱᱛᱮ ᱵᱟᱡᱟᱨ ᱥᱮᱫ ᱵᱚᱱ ᱪᱟᱞᱟᱜᱟ, ᱚ ᱵᱟᱡᱟᱨ ᱥᱮᱫ ᱮᱢ ᱪᱟᱞᱟᱜᱼᱟ ᱠᱤ?
ᱵᱟᱡᱟᱨ ᱨᱮ ᱤᱧᱟᱹᱜ ᱦᱚᱸ ᱫᱚᱨᱠᱟᱨ ᱛᱟᱦᱮᱸ ᱠᱟᱱᱟ,
ᱦᱮᱛᱟᱨ ᱵᱟᱝ ᱚᱱᱟ ᱫᱤᱱ ᱫᱚ ᱚᱱᱟ ᱛᱷᱚᱲᱟ ᱤᱭᱟᱹ ᱠᱚ ᱥᱟᱢᱟᱱ ᱠᱚ ᱠᱤᱨᱤᱧ ᱦᱩᱭ ᱠᱚᱜᱼᱟ, ᱦᱮᱸ ᱟᱨ ᱟᱝᱨᱚᱜ ᱡᱚᱢᱟᱧ ᱠᱤᱨᱤᱧ ᱠᱮᱭᱟ᱾ ᱟᱨ ᱚᱱᱟ ᱠᱤᱪᱷᱩ ᱡᱚᱵᱤᱞᱤ ᱠᱚ ᱠᱤᱨᱤᱧ ᱦᱩᱭ ᱠᱚᱜᱼᱟ ᱪᱟᱞᱟᱜᱼᱟ ᱠᱤ ᱛᱤᱦᱤᱱ?
ᱤᱧ ᱫᱚ ᱵᱟᱹᱧ ᱪᱟᱞᱟᱜ ᱟᱹᱧ᱾ ᱛᱤᱨᱮ?
ᱛᱤᱨᱮ ᱚᱝᱠᱟ ᱫᱚᱥ ᱵᱟᱡᱮ ᱥᱮᱫ ᱛᱮ ᱵᱟᱝᱠᱷᱟᱱ ᱚᱱᱠᱟ ᱛᱟᱨᱟᱥᱤᱧ ᱵᱮᱲᱟ ᱛᱟᱨᱟᱥᱤᱧ ᱦᱚᱸ ᱪᱟᱞᱟᱣ ᱵᱟᱝ ᱜᱟᱱᱚᱜᱼᱟ᱾ ᱦᱚᱭᱼᱚᱜ ᱡᱮ ᱦᱚᱭ ᱫᱟᱜ ᱨᱤᱢᱤᱞ ᱦᱮᱡ ᱠᱟᱱᱟ ᱥᱮ ᱱᱟᱦᱟᱜ ᱫᱤᱱ᱾
ᱛᱟᱨᱟᱥᱤᱧ ᱫᱚ ᱱᱮᱛᱟᱨ ᱫᱚ ᱟᱞᱚᱢ ᱛᱟᱞᱟᱜᱼᱟ᱾ ᱱᱮᱛᱟᱨ ᱫᱚ ᱟᱞᱚᱢ ᱛᱟᱸᱜᱤᱭᱟ ᱛᱟᱨᱟᱥᱤᱧ ᱫᱚ᱾ ᱡᱟᱦᱟᱸ ᱵᱟᱡᱟᱨ ᱨᱮᱱᱟᱜ ᱳᱭ ᱤᱭᱟᱹ ᱥᱮᱛᱟᱜ ᱨᱮ᱾ ᱛᱤᱠᱤᱱ ᱵᱚᱞᱛᱮ ᱳᱭ ᱦᱮᱸ᱾ ᱚᱱᱠᱟ ᱟᱫᱚ ᱡᱚᱵᱤᱞᱤ ᱫᱚ ᱛᱤᱠᱤᱱ ᱨᱮᱦᱚᱸ ᱧᱟᱢᱚᱜᱼᱟ ᱡᱚᱢ ᱧᱩ ᱫᱚ ᱛᱤᱠᱤᱱ ᱦᱚᱸ ᱧᱟᱢᱚᱜᱼᱟ ᱚᱱᱟ ᱤᱭᱟᱹ ᱡᱟᱦᱟᱱᱟᱜ ᱠᱤᱨᱤᱧ ᱜᱮ ᱦᱳᱭᱛᱚ ᱵᱟᱢ ᱧᱟᱢᱟ ᱵᱩᱞᱩᱝ ᱥᱩᱱᱩᱢ ᱠᱚᱜᱮ ᱵᱟᱢ ᱧᱟᱢᱟ,
ᱦᱳᱭ ᱦᱳᱭ
ᱛᱟᱹᱣ ᱱᱚᱣᱟ ᱠᱚᱨᱮ ᱫᱩᱧ ᱧᱮᱞ ᱫᱟ᱾ ᱡᱷᱤᱡ ᱛᱟᱦᱮᱱ ᱜᱮᱭᱟ ᱾ ᱢᱤᱫᱴᱟᱝ ᱵᱟᱝ ᱢᱤᱫᱴᱟᱝ ᱵᱟᱨᱭᱟ ᱫᱚᱠᱟᱱ ᱫᱚ ᱡᱷᱤᱡ ᱮᱢ ᱧᱟᱢ ᱜᱮ᱾
ᱚᱻ ᱚᱱᱟ ᱫᱚᱧ ᱢᱚᱱᱮᱭ ᱫᱟ ᱪᱮᱜ ᱤᱧ ᱪᱤᱠᱟᱹᱭᱟ᱾ ᱛᱟᱦᱚᱞᱮ ᱜᱟᱛᱮ ᱜᱤᱫᱽᱨᱟᱹ ᱪᱮᱫᱼᱟ
ᱟᱫᱚ ᱚᱱᱠᱟ ᱜᱟᱛᱮ ᱜᱤᱫᱽᱨᱟᱹ ᱫᱚ ᱚᱠᱚᱭ ᱦᱚᱸ ᱵᱟᱹᱧ ᱞᱟᱹᱭ ᱠᱟᱜ ᱟᱫᱚ ᱨᱚᱯᱚᱲ ᱵᱟᱝ ᱦᱳᱭ ᱠᱟᱱᱟ ᱩᱝᱠᱩ ᱥᱟᱞᱟᱜ ᱫᱚ᱾
ᱨᱚᱯᱚᱲ ᱵᱟᱝ ᱦᱳᱭ ᱠᱟᱱᱟ ᱵᱟᱝ᱾
ᱟᱨ ᱛᱟᱦᱚᱞᱮ ᱚᱲᱟᱜ ᱥᱮᱜ ᱪᱮᱜ ᱠᱚᱠᱚ ᱪᱤᱠᱟ ᱵᱟᱭ
ᱚᱲᱟᱜ ᱨᱮᱫᱚ ᱱᱤᱭᱟᱹ ᱜᱷᱟᱹᱲᱤᱡ ᱫᱚ, ᱵᱮᱥ ᱵᱟᱲᱟ ᱜᱮ ᱢᱮᱱᱟᱜ ᱠᱟᱜ ᱠᱚᱣᱟ᱾ ᱟᱫᱚ ᱚᱱᱠᱟ ᱠᱤᱪᱷᱩ ᱚᱲᱟᱜ ᱨᱮᱦᱚᱸ ᱠᱟᱹᱢᱤ ᱦᱚᱨᱟ ᱠᱚ ᱥᱟᱵ ᱟᱠᱟᱫᱟ᱾ ᱟᱫᱚ ᱚᱱᱟ ᱞᱤᱭᱮ ᱠᱟᱹᱴᱤᱡ ᱵᱮᱥᱛᱚ ᱢᱮᱱᱟᱜ ᱟᱠᱟᱫ ᱠᱚᱣᱟ ᱱᱤᱭᱟᱹ ᱜᱷᱟᱹᱲᱤᱡ ᱦᱚᱸ
ᱚ ᱦᱮᱸ ᱠᱟᱹᱢᱤ ᱛᱟᱦᱮᱱ ᱠᱷᱟᱡ ᱫᱚ ᱵᱮᱥᱛᱚᱜ ᱜᱮᱭᱟᱭ ᱛᱟᱦᱚᱞᱮ ᱮᱠᱷᱚᱱ ᱫᱚ ᱟᱢ ᱫᱚ ᱚᱲᱟᱜ ᱵᱟᱢ ᱪᱟᱞᱟᱜᱼᱟ᱾
ᱚᱲᱟᱜ ᱫᱚ ᱟᱫᱚ ᱵᱟᱝ ᱪᱟᱞᱟᱣ ᱵᱚᱞᱛᱮ ᱵᱤᱱᱤᱴ ᱠᱚᱦᱚᱸ ᱥᱩᱨᱩᱜ ᱠᱟᱱᱟ ᱛᱚ ᱟᱫᱚ ᱚᱲᱟᱜ ᱪᱟᱞᱟᱣ ᱨᱮᱱᱟᱜ ᱚᱱᱠᱟ ᱤᱭᱟᱹ ᱦᱚᱸ ᱵᱟᱹᱧ ᱧᱟᱢᱮᱫᱼᱟ ᱡᱮ ᱚᱲᱟᱜ ᱤᱧ ᱪᱟᱞᱟᱜᱼᱟ ᱚᱲᱟᱜ ᱚ ᱪᱟᱞᱟᱣ ᱫᱚ ᱥᱟᱱᱟᱧ ᱠᱟᱱ ᱜᱮ ᱚᱢᱵᱚᱵᱚᱛᱤ ᱯᱟᱨᱚᱢᱮᱱᱟ ᱚᱢᱵᱚᱵᱩᱛᱤ ᱨᱮ ᱪᱟᱞᱟᱣ ᱠᱚ ᱢᱮᱛᱟᱫᱤᱧ ᱛᱟᱸᱦᱮᱫ ᱵᱟᱹᱧ ᱪᱟᱞᱟᱣ ᱫᱟᱲᱮᱭᱟᱫᱟ ᱟᱢᱮᱢ ᱪᱟᱞᱟᱣ ᱞᱮᱱᱟ ᱚᱢᱵᱚᱵᱩᱛᱤ ᱨᱮ ᱚᱲᱟᱜ
ᱤᱧ ᱫᱚ ᱟᱢᱵᱟᱵᱩᱛᱤ ᱛᱮᱫᱚ ᱚᱲᱟᱜ ᱤᱧ ᱦᱮᱡ ᱟᱠᱟᱱᱟ ᱤᱣᱟᱹ ᱱᱚᱸᱰᱮᱧ ᱦᱮᱡ ᱟᱠᱟᱱᱟ᱾ ᱟᱫᱚ ᱵᱟᱹᱧ ᱪᱟᱞᱟᱣ ᱠᱟᱱᱟ᱾ ᱟᱫᱚ ᱦᱚᱞᱟ ᱢᱮᱱ ᱫᱚᱠᱚ ᱢᱤᱛᱟᱹᱧ ᱠᱟᱱ ᱛᱟᱦᱮᱸᱱᱟ ᱡᱮ ᱤᱭᱟᱹ ᱛᱤᱥᱮᱢ ᱦᱤᱡᱩᱜᱼᱟ ᱟᱫᱚᱧ ᱢᱮᱛᱟᱠᱚ ᱠᱟᱱᱟ ᱱᱚᱜ ᱚᱚᱭ ᱛᱚ ᱜᱟᱯᱟ ᱢᱮᱭᱟᱝ ᱢᱮᱱᱮᱡᱟᱨ ᱥᱤᱴ ᱯᱟᱲᱟᱜ ᱛᱤᱧᱟᱹ ᱟᱨ ᱚᱱᱟ ᱪᱟᱣᱞᱮ ᱠᱚ ᱩᱰᱩᱠ ᱦᱩᱭᱩᱜᱼᱟ ᱪᱟᱣᱞᱮ ᱠᱚ ᱟᱱᱟᱡ ᱠᱚ ᱛᱤᱱᱟᱹᱜ ᱠᱩ ᱩᱛᱩᱭᱟ ᱚᱱᱟ ᱠᱚ ᱩᱰᱩᱠ ᱦᱩᱭᱩᱜ ᱟᱛᱚ ᱟᱫᱚ ᱚᱱᱟ ᱦᱚᱛᱮᱜ ᱛᱮ ᱟᱫᱚ ᱵᱟᱹᱧ ᱟᱫᱚᱧ ᱢᱮᱛᱟᱠᱚ ᱠᱟᱱᱟ ᱤᱧ ᱫᱚ ᱵᱟᱹᱧ ᱪᱟᱞᱟᱜᱼᱟ ᱮᱠᱷᱚᱱ ᱫᱚ᱾ ᱟᱫᱚ ᱠᱚ ᱢᱤᱛᱟᱹᱧ ᱠᱟᱱᱟ ᱚᱱᱮ ᱤᱭᱟᱹ ᱦᱩᱭᱩᱜ ᱠᱟᱱ ᱫᱚ ᱩᱱᱱᱚᱯᱩᱱᱱᱚ ᱚᱱᱟ ᱦᱩᱭᱩᱜ ᱢᱤᱛᱟᱹᱧ ᱠᱟᱱᱟ ᱚᱠᱚᱭ ᱥᱩᱭ ᱟᱜᱼᱟᱭ ᱟᱫᱚᱧ ᱢᱮᱛᱟ ᱠᱚ ᱠᱟᱱᱟ ᱟᱯᱮᱜ ᱜᱮ ᱥᱳᱭᱟᱜ ᱯᱮ ᱤᱧᱟᱹᱜ ᱫᱚ᱾ ᱚᱱᱟ ᱠᱚ ᱢᱤᱛᱟᱹᱧ ᱠᱟᱱᱟ ᱴᱷᱤᱠ ᱟᱪᱮ ᱛᱟᱦᱚᱞᱮ ᱚᱱᱟ ᱠᱳᱞ ᱢᱮ ᱠᱟᱜᱡᱽ ᱠᱚ
ᱦᱩᱸ ᱦᱩᱸ ᱦᱩᱸ ᱦᱩᱸ ᱦᱮᱻ ᱟᱪᱪᱷᱟ ᱟᱪᱪᱷᱟ ᱟᱪᱪᱷᱟ᱾ ᱡᱚᱜ ᱜᱮ
ᱚᱱᱟᱜᱮ ᱛᱚᱵᱮ ᱟᱫᱚ ᱚᱱᱟ ᱜᱮᱠᱚ ᱢᱮᱛᱟᱣ ᱫᱤᱧᱟ ᱟᱫᱚ ᱦᱳᱭ ᱩᱱᱠᱩ ᱱᱟᱯᱟᱭ ᱜᱮ
ᱚᱠᱚᱭ ᱥᱟᱣ ᱨᱚᱲ ᱫᱟ ᱟᱨᱦᱚ
ᱦᱮᱸ
ᱚᱠᱚᱭ ᱥᱟᱢ ᱨᱚᱲ ᱠᱮᱫᱼᱟᱢ
ᱜᱚᱜᱚ ᱥᱟᱞᱟᱜ ᱫᱟᱹᱭ ᱥᱟᱞᱟᱜ ᱡᱚᱛᱚ ᱦᱚᱲ ᱥᱟᱞᱟᱜ ᱤᱫᱤ ᱟᱠᱟᱱᱟ ᱫᱟᱫᱟ ᱥᱟᱞᱟᱜ
ᱩᱱᱠᱩ ᱠᱚ ᱥᱟᱞᱟᱜ ᱜᱤᱧ ᱨᱚᱲ ᱠᱮᱫᱟ᱾ ᱟᱫᱚ ᱛᱚᱠᱷᱚᱱ ᱟᱫᱚ ᱚᱱᱠᱟ ᱠᱚ ᱢᱤᱛᱟᱹᱧ ᱠᱟᱱᱟ ᱟᱫᱚ ᱢᱮᱱᱫᱟ ᱵᱟᱹᱧ ᱪᱟᱞᱟᱜᱼᱟ ᱮᱠᱷᱚᱱ ᱫᱚ ᱠᱟᱹᱢᱤ ᱛᱟᱦᱮᱱ ᱠᱷᱟᱡ ᱫᱚ ᱱᱚᱸᱰᱮ ᱦᱚᱸᱛᱚ ᱱᱚᱣᱟ ᱠᱚᱦᱚᱸ ᱢᱟᱱᱟᱣ ᱜᱮ ᱦᱩᱭᱩᱜᱼᱟ᱾
ᱦᱮᱸ ᱠᱟᱛᱷᱟ ᱠᱟᱱ ᱜᱮᱛᱚ ᱟᱫᱚ ᱚᱲᱟᱜ ᱢᱟ ᱪᱟᱞᱟᱣ ᱥᱟᱱᱟ ᱚᱱᱟ ᱢᱟ ᱠᱟᱛᱷᱟ ᱠᱟᱱ ᱜᱮᱭᱟ᱾ ᱤᱧ ᱦᱚᱸ ᱪᱟᱞᱟᱣ ᱥᱟᱱᱟᱧ ᱠᱟᱱᱟ ᱾ᱱᱚᱜ-ᱚᱭ ᱵᱤᱱᱤᱰ ᱜᱮᱛᱚ ᱥᱩᱨ ᱠᱟᱱᱟ ᱟᱫᱚ ᱚᱱᱟ ᱤᱭᱟᱹᱛᱮ ᱵᱟᱹᱧ ᱪᱟᱞᱟᱣ ᱫᱟᱲᱮᱭᱟᱜ ᱠᱟᱱᱟ ᱵᱟᱠᱷᱟᱱ ᱪᱟᱞᱟᱣ ᱫᱚ ᱥᱟᱱᱟᱧ ᱠᱟᱱ ᱜᱮᱭᱟ ᱚᱱᱟ ᱫᱚ
ᱦᱳᱭ ᱟᱫᱚ ᱪᱤᱠᱟᱹᱢ ᱪᱟᱞᱟᱜᱼᱟ᱾ᱵᱤᱱᱤᱰ ᱠᱚ ᱛᱟᱵ ᱵᱟᱲᱟᱜᱼᱟ ᱛᱚᱵᱮ ᱦᱮᱸ
ᱦᱳᱭ ᱮᱠᱷᱚᱱ ᱫᱚ ᱵᱟᱹᱧ ᱪᱟᱞᱟᱣ ᱫᱟᱲᱮᱜ ᱠᱟᱱᱟ ᱤᱭᱟᱹᱛᱮ ᱛᱟᱞᱮ ᱠᱷᱮᱞ ᱠᱚᱫᱚ ᱯᱮ ᱳᱰᱳᱠᱚᱜ ᱠᱟᱱᱟ ᱥᱮ ᱵᱟᱝ ᱜᱚᱰᱟ ᱠᱚᱨᱮ?
ᱵᱟᱹᱧ ᱪᱟᱞᱟᱣ ᱠᱟᱱᱟ ᱰᱟᱹᱦᱤ ᱮᱠᱷᱚᱱ ᱫᱚ᱾ ᱮᱠᱞᱟ ᱦᱩᱭ ᱮᱠᱞᱮᱱᱟ ᱟᱨ ᱠᱤᱪᱷᱩ ᱫᱤᱱ ᱵᱚᱱᱫᱚ ᱞᱮᱠᱷᱟᱡ ᱫᱚ ᱟᱫᱚ ᱛᱟᱭᱚᱢ ᱛᱮᱫᱚ ᱟᱨᱚ ᱚᱱᱮ ᱠᱤᱪᱷᱩ ᱫᱤᱱ ᱵᱚᱱᱫᱚ ᱞᱮᱠᱷᱟᱡ ᱫᱚ
ᱦᱳᱭ
ᱟᱫᱚ ᱱᱚᱜᱼᱚᱭ ᱵᱚᱱᱫᱚ ᱚᱲᱟᱜ ᱤᱧ ᱪᱟᱞᱟᱜ ᱚᱲᱟᱜ ᱪᱟᱞᱟᱜ ᱤᱧ ᱪᱟᱞᱟᱣᱱᱟᱹᱧ ᱟᱫᱚᱧ ᱵᱚᱱᱫᱚ ᱟᱠᱟᱫᱟ ᱟᱫᱚ ᱛᱮᱦᱤᱧ
ᱦᱮᱸ ᱦᱩᱸ
ᱪᱟᱞᱟᱜᱼᱟ ᱜᱟᱯᱟᱧ ᱪᱟᱞᱟᱜᱼᱟ ᱟᱫᱚ ᱚᱱᱠᱟ ᱠᱟᱛᱮ ᱵᱟᱧ ᱪᱟᱞᱟᱜ
ᱦᱳᱭ ᱪᱟᱞᱟᱜ ᱢᱮ ᱪᱟᱞᱟᱣ ᱫᱚᱷᱟ ᱦᱮᱸ
ᱦᱮᱸ
ᱪᱟᱞᱟᱣ ᱞᱮᱠᱷᱟᱱ ᱵᱷᱟᱜᱮᱭᱟ ᱦᱚᱲᱢᱚ ᱠᱚᱦᱚᱸ ᱵᱷᱟᱜᱮ ᱛᱟᱦᱮᱸᱱᱟ᱾
ᱦᱳᱭᱻ᱾ ᱵᱟᱹᱧ ᱪᱟᱞᱟᱣ ᱦᱟᱛᱟᱲᱚᱜᱼᱟ ᱠᱟᱨᱚᱱ, ᱱᱚᱰᱮ ᱦᱳᱥᱴᱮᱞ ᱨᱮ ᱠᱟᱹᱢᱤ ᱦᱩᱭᱩᱜ ᱠᱟᱱᱟ ᱾ ᱟᱫᱚ
ᱦᱩᱸ
ᱚᱱᱟ ᱦᱚᱛᱮ ᱛᱮ ᱵᱟᱹᱧ ᱪᱟᱞᱟᱣ-ᱟ᱾
ᱟᱫᱚ ᱤᱧ ᱫᱟᱹᱧ ᱞᱟᱹᱭᱟ ᱥᱮᱛᱟᱜ ᱵᱮᱲᱟᱢ ᱪᱟᱞᱟᱣᱱᱟ ᱥᱮᱛᱟᱜ ᱵᱮᱲᱟᱢ ᱪᱟᱞᱟᱣ ᱱᱟ, ᱥᱮᱛᱟᱜ ᱵᱮᱲᱟ ᱪᱟᱞᱟᱣ ᱠᱟᱛᱮ ᱟᱫᱚ ᱱᱟ ᱦᱚᱭ ᱟᱨ ᱦᱮᱡ ᱠᱟᱛᱮᱫ ᱠᱟᱹᱢᱤ ᱢᱮ ᱚᱱᱠᱟ ᱵᱟᱝ ᱜᱟᱱᱚᱜ ᱛᱮ, ᱚᱠᱛᱚ ᱵᱟᱝ ᱧᱟᱢᱚᱜᱼᱟ?
ᱚᱠᱛᱚ ᱫᱚ ᱧᱟᱢᱚᱜᱼᱟ, ᱚᱠᱛᱚ ᱚᱠᱛᱚ ᱫᱚ ᱧᱟᱢᱚᱜᱼᱟ,
ᱟᱫᱚ ᱮᱸᱰᱮᱠᱷᱟᱱ
ᱟᱫᱚ ᱠᱷᱟᱱ ᱠᱟᱹᱡ ᱛᱩᱯᱩ ᱠᱚᱨᱮᱱᱟᱜ ᱚᱥᱩᱵᱤᱫᱟ ᱦᱩᱭᱩᱜᱼᱟ᱾
ᱚ ᱦᱮᱸᱛᱚ ᱠᱟᱛᱷᱟ ᱢᱟ ᱠᱟᱱ ᱜᱮ ᱦᱮᱸ ᱟᱯᱮ ᱫᱚ ᱞᱟᱭᱤᱱ ᱠᱟᱜ ᱦᱩᱭᱩᱜ ᱛᱟᱯᱮ ᱩᱱᱟᱹ ᱜᱟᱱ ᱦᱚᱲ ᱵᱟᱝ?
ᱦᱮᱸ ᱛᱩᱯᱩ ᱠᱚ ᱚᱥᱩᱵᱤᱫᱟ ᱦᱩᱭᱩᱜᱼᱟ᱾ ᱟᱨ ᱛᱤᱦᱤᱧ ᱜᱟᱯᱟ ᱚᱸᱱᱮᱧ ᱧᱟᱹᱭᱟᱢ ᱠᱟᱱ ᱠᱟᱹᱢᱤ ᱦᱩᱭᱩᱜ ᱠᱟᱱᱟ ᱛᱟᱦᱚᱞᱮ ᱛᱩᱯᱩ ᱚᱥᱩᱵᱤᱫᱟ ᱦᱩᱭᱩᱜᱼᱟ᱾ ᱟᱫᱚ ᱚᱱᱟ ᱦᱚᱛᱮᱡ ᱛᱮ ᱤᱧ ᱢᱚᱱᱮᱭᱮᱫᱟ ᱱᱚᱣᱟ ᱠᱚᱫᱚ ᱱᱚᱣᱟ ᱠᱚ ᱥᱟᱵ ᱵᱟᱲᱟ ᱠᱟᱛᱮᱜ ᱤᱧ ᱪᱟᱞᱟᱜᱼᱟ᱾
ᱟᱫᱚ ᱚᱱᱟ ᱫᱚ ᱢᱤᱫ ᱪᱟᱸᱫᱚᱳ ᱠᱟᱹᱢᱤ ᱦᱩᱭᱩᱜᱼᱟ, ᱥᱮ ᱚᱠᱟ ᱞᱮᱠᱟ ᱚᱱᱟ ᱠᱚᱫᱚ?
ᱵᱟᱨᱯᱮ ᱫᱤᱱ ᱠᱟᱹᱢᱤ ᱦᱩᱭᱩᱜᱼᱟ ᱟᱫᱚ ᱦᱳᱭᱛᱚ ᱫᱚᱥᱫᱤᱱ ᱜᱟᱱ ᱫᱚ ᱦᱟᱸᱜ ᱦᱩᱭ ᱜᱚᱫᱚᱜ ᱜᱮᱭᱟ᱾
ᱚ ᱟᱪᱪᱷᱟᱻ ᱟᱪᱪᱷᱟᱻ ᱟᱪᱪᱷᱟᱻ᱾
ᱢᱟᱱᱮ ᱥᱟᱯᱷᱟᱭ ᱫᱟᱠᱚ ᱥᱮ ᱚᱱᱟ ᱠᱚ ᱚᱱᱟ ᱫᱟᱜ ᱠᱚᱠᱚ ᱥᱟᱯᱷᱟᱭ ᱫᱟ ᱟᱫᱚ ᱚᱱᱟ ᱫᱚᱢᱮ ᱰᱨᱮᱱ ᱠᱚᱨᱮᱱᱟᱜ ᱫᱟᱜ ᱵᱮᱥᱤ ᱤᱭᱟᱹ ᱠᱟᱱᱟ ᱛᱚᱵᱟᱣ ᱠᱟᱱᱟ᱾
ᱳᱻ᱾
ᱟᱫᱚ ᱚᱱᱟ, ᱛᱟᱦᱚᱞᱮ ᱟᱫᱚ ᱚᱱᱟᱜ ᱜᱮ ᱚᱥᱩᱵᱤᱫᱟ ᱦᱩᱭᱩᱜᱼᱟ᱾ ᱛᱳᱯᱳ ᱠᱚᱨᱮᱱᱟ ᱟᱫᱚ ᱚᱱᱟ ᱦᱚᱛᱮᱡ ᱛᱮ ᱵᱟᱹᱧ ᱪᱟᱞᱟᱜᱼᱟ᱾
ᱟᱪᱪᱷᱟ ᱚᱱᱟ ᱫᱚ ᱵᱟᱹᱧ ᱠᱩᱞᱤ ᱞᱮᱜ ᱢᱮᱭᱟ ᱡᱮ ᱟᱯᱮ, ᱪᱮᱫ ᱠᱚ ᱢᱮᱛᱟᱜᱼᱟ ᱡᱮ ᱩᱹ ᱛᱟᱦᱚᱞᱮ ᱡᱮ ᱦᱤᱞᱳᱜ ᱟᱢᱵᱚᱵᱚᱛᱤ ᱦᱤᱞᱳᱜ ᱮᱡ ᱱᱟᱛᱚ ᱛᱟᱦᱞᱮ ᱩᱞ ᱠᱟᱱᱴᱷᱟᱲ ᱫᱚᱢ ᱟᱹᱜᱩ ᱫᱟᱨᱟ ᱞᱮᱫᱟ ᱥᱮ ᱵᱟᱝ?
ᱦᱳᱭ ᱟᱹᱜᱩ ᱞᱤᱫᱟᱹᱧ᱾
ᱟᱹᱜᱩ ᱞᱮᱟᱢ ᱪᱮᱫ ᱮᱢ ᱟᱹᱜᱩ ᱞᱮᱫᱟ?
ᱦᱳᱭ ᱩᱞᱤᱧ ᱟᱹᱜᱩᱞᱮᱫᱟ ᱠᱟᱱᱴᱟᱲ ᱫᱚ ᱵᱟᱹᱧ ᱦᱮᱸ ᱠᱟᱱᱴᱟᱲ ᱫᱚ ᱟᱫᱚ ᱤᱭᱟᱹ ᱯᱷᱳᱱ ᱦᱚᱸ ᱱᱤᱡᱮᱨᱟᱜ ᱢᱟᱱᱮ ᱨᱤᱪᱟᱨᱡ ᱵᱟᱹᱱᱩᱜᱼᱟ ᱯᱷᱳᱱ ᱨᱮ, ᱟᱫᱚ ᱯᱷᱳᱱ ᱵᱟᱲᱟ ᱵᱟᱝ ᱦᱳᱭ ᱞᱮᱱᱟ᱾ ᱢᱚᱱᱮ ᱫᱚ ᱦᱩᱭᱞᱮᱱᱟ ᱯᱷᱳᱱ ᱟᱢ ᱦᱳᱭᱯᱜᱼᱟ, ᱟᱫᱚ ᱵᱟᱝ ᱯᱷᱳᱱ ᱵᱟᱲᱟ ᱦᱳᱭ ᱞᱮᱱᱟ ᱟᱨ ᱮᱱᱦᱤᱞᱳᱜ ᱜᱮ ᱦᱮᱡ ᱦᱳᱭ ᱱᱟᱛᱚ
ᱟᱪᱪᱷᱟ ᱟᱪᱪᱷᱟ ᱟᱨ ᱛᱤᱱᱟᱹᱜ ᱜᱟᱱ ᱪᱚᱢ ᱟᱜᱩ ᱞᱮᱜ
ᱟᱹᱜᱩᱱ ᱞᱤᱫᱟᱹᱧ ᱵᱟᱨᱭᱟ ᱯᱮᱭᱟ ᱛᱤᱱᱟᱹᱜ ᱮᱢ ᱟᱹᱜᱩᱭᱟ ᱥᱟᱺᱜᱤᱧ ᱠᱷᱚᱡ ᱫᱚ᱾
ᱮᱻᱛᱚ᱾ ᱟᱫᱚ ᱵᱟᱯᱮ ᱩᱭᱦᱟᱹᱨ ᱫᱟ, ᱟᱞᱮ ᱠᱚ ᱢᱮᱱᱟᱜ ᱞᱮᱭᱟ ᱰᱷᱮᱨ ᱧᱚᱜ ᱤᱧ ᱟᱹᱜᱩ ᱠᱟᱜᱼᱟ᱾ ᱜᱟᱛᱮ ᱜᱤᱫᱽᱨᱟᱹ ᱢᱮᱱᱟᱜ ᱠᱚᱛᱤᱧᱟᱹ ᱟᱹᱜᱩ ᱠᱟᱜᱼᱤᱧ᱾
ᱟᱫᱚ ᱦᱮᱸ ᱟᱫᱚ ᱩᱭᱦᱟᱹᱨ ᱫᱩᱧ ᱩᱭᱦᱟᱹᱨ ᱠᱟᱜ ᱜᱮᱭᱟ ᱛᱟᱯᱚᱨᱮ ᱮᱱᱦᱤᱞᱳᱜ ᱜᱤᱧ ᱦᱮᱡ ᱱᱟ ᱟᱫᱚ ᱫᱚᱢᱤᱧ ᱞᱟᱜᱟᱭ ᱱᱟ ᱡᱟᱹᱯᱤᱫ ᱠᱮᱫᱟ᱾
ᱚ
ᱦᱮᱡ ᱠᱟᱛᱮᱜ ᱤᱧ ᱡᱟᱹᱯᱤᱫ ᱠᱮᱫᱟ ᱟᱨᱚ ᱨᱮ ᱵᱮᱸᱜᱮᱫ ᱦᱩᱭ ᱵᱟᱲᱟ ᱞᱮᱱᱟ ᱧᱤᱫᱟᱹ
ᱦᱩᱸ ᱟᱫᱚ ᱟᱯᱮ ᱫᱚ ᱴᱨᱮᱱ ᱛᱮᱯᱮ ᱦᱤᱡᱩᱜᱼᱟ ᱵᱟᱝ
ᱛᱟᱹᱭ ᱨᱮᱦᱚᱸ
ᱚᱠᱟᱴᱟᱜ ᱛᱮ ᱥᱩᱵᱤᱫᱷᱟᱜ ᱛᱟᱯᱮ, ᱵᱟᱥ ᱛᱮᱥᱮ ᱴᱨᱮᱱ ᱛᱮ
ᱡᱷᱚᱛᱚ ᱜᱮ
ᱚᱠᱟᱴᱟᱜ ᱛᱮ ᱥᱩᱵᱤᱫᱷᱟᱜ ᱛᱟᱯᱮ
ᱦᱮᱸ ᱛᱚ ᱚᱠᱟᱴᱟᱜ ᱥᱩᱵᱤᱫᱷᱟᱜ ᱛᱟᱯᱮ ᱯᱮ ᱵᱟᱥ ᱛᱮ ᱥᱮ ᱴᱨᱮᱱ ᱛᱮ
ᱴᱨᱮᱱ ᱛᱮ
ᱴᱨᱮᱱ ᱛᱮ ᱵᱟᱝ ᱚ ᱟᱫᱚ ᱮᱱᱛᱮ ᱨᱮᱦᱚᱸ
ᱫᱚᱢᱮ ᱥᱟᱺᱜᱤᱧ ᱥᱮ ᱫᱚᱢᱮ ᱥᱟᱺᱜᱤᱧ ᱟᱨ ᱩᱱᱟᱹᱜ, ᱦᱮᱸ ᱥᱟᱺᱜᱤᱧ ᱜᱮᱭᱟ ᱛᱤᱱ ᱪᱟᱨ ᱜᱷᱚᱱᱴᱟ ᱨᱟᱥᱛᱟ ᱦᱳᱭᱳᱜ-ᱟ ᱟᱨᱚ ᱱᱤᱡᱮ ᱤᱧᱫᱚ ᱵᱟᱥ ᱛᱤᱧ ᱪᱟᱞᱟᱣ ᱞᱮᱱᱠᱟᱱ ᱫᱚᱢᱮᱧ ᱞᱟᱸᱜᱟᱜᱼᱟ ᱚᱱᱟ ᱦᱚᱛᱮᱡ ᱛᱮ ᱵᱟᱥ ᱛᱮᱫᱚ ᱵᱟᱹᱧ ᱪᱟᱞᱟᱜ-ᱟ
ᱦᱮᱸᱛᱚ ᱥᱟᱺᱜᱤᱧ ᱜᱮᱭᱟ ᱛᱚ ᱟᱹᱰᱤ ᱜᱷᱟᱲᱤ ᱫᱩᱲᱩᱵ ᱠᱚᱜ ᱦᱩᱭᱩᱜᱼᱟ ᱵᱟᱝ
ᱦᱳᱭ, ᱴᱨᱮᱱ ᱛᱮᱫᱚ ᱟᱰᱤ ᱜᱚᱨᱚᱢ
ᱦᱮᱸ ᱠᱟᱛᱷᱟ ᱠᱟᱱ ᱜᱮ ᱡᱮ ᱜᱚᱨᱚᱢ ᱠᱟᱱᱟ ᱵᱟᱝ ᱱᱚᱣᱟ ᱜᱚᱨᱚᱢ ᱨᱮᱦᱚᱸ ᱴᱤᱠᱟᱹᱣ ᱵᱟᱝ ᱜᱟᱱᱚᱜ ᱠᱟᱱᱟ ᱵᱟᱝ
ᱪᱮᱫ ᱞᱮᱠᱟᱭ ᱩᱫᱜᱟᱹᱨ ᱫᱟ ᱚᱠᱟ ᱨᱮᱢ ᱧᱟᱢᱟ
ᱦᱳᱭ ᱦᱳᱭ ᱦᱮᱸ ᱛᱚ ᱠᱟᱛᱷᱟᱢᱟ ᱠᱟᱱ ᱜᱮ ᱟᱫᱚ ᱚᱱᱟ ᱠᱷᱟᱹᱛᱤᱨ ᱜᱮᱛᱚ ᱦᱩᱸ ᱦᱩᱸ ᱟᱨ ᱯᱩᱭᱥᱟᱹ ᱦᱚᱸ ᱠᱚᱢ ᱞᱟᱜᱟᱜᱼᱟ ᱵᱟᱝ ᱦᱮᱸ ᱢᱟ ᱛᱟᱦᱚᱞᱮ ᱴᱷᱤᱠ ᱜᱤᱭᱟ